ᱦᱮᱞᱳ
ᱦᱮᱸ ᱜᱚᱝᱠᱮ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱ ᱜᱮᱭᱟ ᱾
ᱟᱹᱵᱤᱱᱟᱜ ᱦᱚᱸ ᱟᱸᱡᱚᱢᱚᱜ ᱠᱟᱱᱟ ᱟᱹᱰᱤ ᱱᱟᱯᱟᱭ ᱜᱮ᱾ᱟᱨ ᱚᱠᱟ ᱥᱮᱫ ᱨᱮ ᱚᱲᱟᱜ ᱥᱮᱫ ᱨᱮ?
ᱢᱚᱸᱡᱽ ᱜᱮ ᱟᱸᱚᱢᱚᱜ ᱠᱟᱱᱟ᱾ ᱦᱮᱸ ᱱᱚᱸᱜ-ᱚᱭ ᱚᱲᱟᱜ ᱥᱮᱫ ᱨᱮᱜᱮ ᱢᱮᱱᱟᱜ ᱞᱤᱧᱟᱹ᱾ ᱦᱚᱞᱟ ᱜᱮ ᱞᱤᱧ ᱦᱮᱡ ᱠᱟᱱᱟ ᱢᱟᱱᱮ ᱤᱥᱠᱩᱞ ᱥᱮᱫ ᱠᱷᱚᱱ ᱾
ᱤᱥᱠᱩᱞ ᱥᱮᱫ ᱠᱷᱚᱡ᱾ ᱟᱨ ᱛᱮᱦᱮᱧ ᱫᱚ ᱜᱩᱯᱤ ᱠᱚᱫᱚ ᱵᱟᱹᱵᱤᱱ ᱪᱟᱞᱟᱜ ᱠᱟᱱᱟ?
ᱛᱮᱦᱮᱧ ᱫᱚ ᱜᱩᱯᱤ ᱠᱚᱫᱚ ᱵᱟᱹᱞᱤᱧ ᱪᱟᱞᱟᱜ ᱠᱟᱱᱟ ᱟᱫᱚ ᱦᱚᱞᱟ ᱢᱟᱱᱮ ᱟᱫᱚ ᱪᱮᱫ ᱞᱮᱠᱟ ᱢᱟᱱᱮ ᱚᱱᱟᱜᱮ ᱡᱩᱫᱤ ᱦᱟᱸᱜ ᱚᱱᱟ ᱮᱸᱻ ᱟᱞᱮ ᱚᱲᱟᱜ ᱦᱚᱲ ᱠᱚᱠᱚ ᱪᱟᱞᱟᱣ ᱠᱟᱱᱟ᱾ ᱟᱫᱚ ᱛᱤᱦᱤᱧ ᱫᱚ ᱴᱨᱮᱠᱴᱟᱨ ᱜᱟᱹᱰᱤ ᱠᱚ ᱟᱹᱜᱩᱭ ᱫᱟ ᱟᱫᱚ ᱚᱱᱟ ᱜᱮ ᱦᱟᱸᱜ ᱤᱧ ᱦᱟᱸᱜ ᱚᱱᱛᱮᱧ ᱪᱟᱞᱟᱜ-ᱟ ᱠᱟᱹᱡ ᱵᱟᱹᱫᱽ ᱥᱮᱫ᱾
ᱟᱫᱚ ᱪᱮᱫ ᱪᱚ ᱜᱷᱚ, ᱜᱷᱚᱜ ᱠᱟᱱᱟ ᱠᱟᱹᱴᱤᱡ ᱟᱵᱤᱱ ᱥᱩᱨ ᱨᱮ ᱠᱟᱹᱴᱤᱡ ᱥᱟᱦᱟ ᱧᱚᱜᱚᱜ ᱵᱤᱱ᱾
ᱟᱪᱪᱷᱟ, ᱟᱪᱪᱷᱟ ᱦᱤᱛᱳᱜ ᱴᱷᱤᱠ ᱜᱮᱭᱟ? ᱟᱪᱪᱷᱟ, ᱟᱪᱪᱷᱟ, ᱟᱪᱪᱷᱟ ᱟᱫᱚ ᱱᱮᱴᱣᱟᱨᱠ ᱠᱟᱹᱡ ᱤᱭᱟᱹᱜ ᱠᱟᱱᱟ ᱛᱚ ᱠᱟᱹᱡ ᱚᱱᱟ ᱠᱷᱟᱹᱛᱤᱨ ᱦᱳᱭ ᱛᱚ ᱚᱱᱠᱟ ᱟᱸᱡᱚᱢ ᱠᱮᱜ-ᱟ ᱵᱤᱱ ᱦᱮᱸ᱾
ᱟᱪᱪᱷᱟ, ᱟᱪᱪᱷᱟ ᱴᱷᱤᱠ ᱴᱷᱤᱠ ᱮᱸᱻ ᱱᱮᱴᱣᱟᱨᱠ ᱜᱮ ᱦᱟᱸᱜ᱾
ᱠᱚ ᱵᱤᱱ ᱪᱤᱠᱟᱹ ᱵᱟᱲᱟᱭ ᱫᱟ?
ᱠᱚ ᱜᱮ ᱱᱚᱸᱜ-ᱚᱭ ᱡᱚᱢ ᱵᱟᱲᱟ ᱦᱳᱭᱱᱟ ᱟᱨ ᱫᱩᱲᱩᱵ ᱵᱟᱲᱟ ᱦᱳᱭ ᱠᱟᱱᱟ ᱠᱟᱹᱴᱤᱡ᱾ ᱟᱹᱵᱤᱱ ᱥᱟᱞᱟᱜ ᱨᱚᱯᱚᱲ ᱦᱩᱭ ᱞᱮᱱᱜᱮ ᱞᱟᱹᱭ ᱠᱮᱫᱼᱟ ᱞᱤᱧ ᱟᱫᱚ ᱯᱷᱳᱱ ᱯᱷᱳᱱ ᱠᱮᱫᱟ ᱞᱤᱧ᱾ ᱟᱨ ᱡᱟᱦᱟᱸ ᱥᱮᱫ ᱫᱚ ᱵᱟᱝ ᱡᱟᱦᱟᱸ ᱥᱮᱫ ᱫᱚ ᱵᱟᱝ ᱪᱟᱞᱟᱣ ᱦᱩᱭᱩᱜ ᱠᱟᱱᱟ ᱛᱮᱦᱮᱧ ᱫᱚ᱾
ᱟᱸ ᱛᱮᱦᱮᱧ ᱫᱚ ᱚᱱᱠᱟ ᱫᱚ ᱱᱚᱜᱼᱚᱭ ᱱᱚᱱᱛᱮ ᱟᱹᱞᱤᱧ ᱢᱟ ᱚᱱᱮ ᱞᱟᱹᱭᱟᱫ ᱵᱮᱱᱟᱞᱤᱧ ᱜᱟᱲᱤ ᱴᱮᱠᱴᱟᱨ ᱫᱚ᱾ ᱠᱚ ᱟᱹᱜᱩᱭ ᱮᱫᱟ ᱟᱫᱚ ᱟᱹᱰᱤ ᱟᱭᱢᱟ ᱦᱚᱲ ᱜᱮᱠᱚ ᱚᱱᱠᱟ ᱠᱚ ᱥᱤ ᱫᱚᱠᱚ ᱥᱤ ᱦᱚᱪᱚᱭ ᱮᱫᱟ ᱟᱫᱚ ᱢᱮᱱᱠᱷᱟᱱᱼᱼ ᱟᱫᱚ ᱡᱩᱫᱤ ᱟᱹᱵᱤᱱ ᱡᱩᱫᱤ ᱵᱟᱹᱵᱤᱱ ᱛᱟᱦᱮᱱᱟ ᱚᱱᱟ ᱥᱳᱨ ᱨᱮ ᱛᱟᱦᱚᱞᱮ ᱟᱫᱚ ᱦᱟᱸᱜ ᱢᱟᱱᱮ ᱵᱟᱠᱼᱼ ᱠᱚᱥᱤ ᱠᱟᱛᱟ ᱵᱮᱤᱱᱟ ᱥᱮ ᱚᱱᱠᱟ ᱞᱟᱹᱭ ᱦᱩᱭᱩᱜᱼᱟ ᱡᱮᱼᱼ ᱚᱱᱚ ᱱᱚᱝᱠᱟ ᱱᱣᱟᱜ ᱴᱟᱜ ᱠᱮᱛ ᱠᱟᱱ ᱛᱟᱞᱤᱧᱟ ᱯᱚᱨᱯᱚᱨ ᱠᱚ ᱥᱤ ᱤᱫᱤᱭ ᱫᱟ ᱛᱚ ᱟᱫᱚ ᱛᱟᱦᱚᱞᱮᱼᱼ ᱵᱟᱠᱷᱟᱱ ᱚᱱᱠᱟ ᱦᱟᱸᱜ ᱡᱩᱫᱤ ᱵᱟᱹᱵᱤᱱ ᱛᱟᱦᱮᱱᱟ ᱚᱸᱰᱮ ᱚᱱᱠᱟ ᱵᱟᱠᱚ ᱥᱤ ᱦᱚᱪᱚᱼᱟ ᱟᱨᱠᱤ ᱟᱫᱚ ᱚᱱᱟᱛᱮ ᱦᱟᱸᱜᱼᱼ ᱟᱫᱚ ᱱᱚᱜᱼᱚᱭ ᱱᱚᱰᱮ ᱞᱤᱧ ᱦᱮᱡ ᱟᱠᱟᱱᱟ ᱪᱟᱞᱟᱜ ᱞᱟᱹᱜᱤᱫ ᱟᱹᱞᱤᱧ ᱟᱨᱠᱤ ᱱᱚᱸᱰᱮ ᱞᱤᱧ ᱦᱮᱡ ᱟᱠᱟᱱᱟ ᱚᱱᱟ ᱚᱲᱟᱜ ᱱᱚᱣᱟ ᱥᱟᱭᱤᱰ ᱨᱮᱱᱟᱜ ᱚᱲᱟᱜ ᱥᱮᱫ ᱜᱮ᱾ ᱛᱤᱜᱤ ᱟᱫᱚᱞᱮ ᱪᱟᱞᱟᱜ ᱞᱟᱹᱜᱤᱫ ᱟᱨᱠᱤ᱾ ᱥᱟᱱᱟᱢ ᱠᱚᱜᱮ ᱟᱨᱠᱤ ᱱᱚᱝᱠᱟ ᱥᱤ ᱵᱟᱲᱟ ᱦᱳᱭᱳᱜ ᱦᱚᱪᱚᱭ ᱞᱟᱹᱜᱤᱫ ᱦᱩᱭᱩᱜᱼᱟ ᱛᱚ ᱠᱷᱮᱛ ᱠᱚᱨᱮ ᱨᱚᱦᱚᱭ ᱦᱩᱭᱩᱜ ᱠᱟᱱᱟ ᱛᱚ᱾ ᱱᱚᱜᱱᱟᱜ ᱠᱚᱨᱮᱱᱟᱜ ᱜᱮ ᱟᱨᱠᱤ ᱤᱭᱟᱹ ᱠᱚ ᱪᱟᱞᱟᱜ ᱠᱟᱱᱟ ᱟᱨᱠᱤ ᱦᱩᱸ᱾ ᱟᱫᱚ ᱥᱤᱛᱩᱝ ᱦᱚᱸ ᱫᱚᱢᱮ ᱥᱤᱛᱩᱝ ᱠᱟᱫᱟᱭ ᱛᱤᱦᱤᱧ ᱫᱚ ᱟᱫᱚ᱾ ᱛᱚ ᱡᱩᱛ ᱡᱩᱛ ᱦᱚᱸ ᱵᱟᱭ ᱵᱩᱡᱷᱟᱹᱜ ᱠᱟᱱᱟ ᱦᱮᱸᱼᱼ
ᱱᱟᱛᱮ ᱦᱚᱸ ᱥᱮᱛᱳᱝ ᱠᱟᱫᱟᱭ᱾
ᱚ ᱟᱪᱪᱷᱟ ᱟᱪᱪᱷᱟ ᱟᱪᱪᱷᱟ ᱟᱪᱪᱷᱟ ᱟᱯᱮ ᱥᱮᱱ ᱥᱮᱛᱳᱝ ᱠᱟᱫᱟ ᱵᱟᱝ᱾ ᱟᱪᱪᱷᱟ ᱟᱨ ᱨᱤᱢᱤᱞ ᱠᱚᱫᱚ ᱵᱟᱝ ᱨᱟᱠᱟᱵ ᱠᱟᱫᱟ ᱵᱟᱝ᱾
ᱨᱤᱢᱤᱞ ᱠᱚᱫᱚ ᱵᱟᱝ ᱨᱟᱠᱟᱢ ᱛᱚ ᱨᱟᱠᱟᱵ ᱠᱟᱫ ᱜᱮᱭᱟᱭ ᱤᱱᱠᱟᱹ ᱦᱩᱰᱤᱧ᱾ ᱦᱩᱰᱤᱝ ᱠᱷᱟᱪᱟ ᱚᱱᱠᱟ ᱦᱩᱰᱤᱝ ᱢᱟᱪᱷᱟ ᱨᱟᱠᱟᱵ ᱠᱟᱱᱟ ᱡᱟᱹᱥᱛᱤ ᱫᱚ᱾
ᱟᱪᱪᱷᱟ ᱟᱪᱪᱷᱟ ᱪᱷᱟᱷᱟ ᱟᱪᱪᱷᱟ ᱟᱹᱰᱤ ᱱᱟᱯᱟᱭ ᱜᱮ ᱟᱨᱼᱼ ᱛᱟᱦᱚᱞᱮ ᱱᱤᱛ ᱫᱚ ᱛᱟᱦᱚᱞᱮ ᱪᱮᱫ ᱞᱮᱠᱟ ᱟᱯᱮ ᱥᱮᱱ ᱫᱚ ᱨᱚᱦᱚᱭ ᱵᱟᱲᱟ ᱠᱚ?
ᱨᱚᱦᱚᱭ ᱠᱚᱫᱚ ᱜᱚᱝᱠᱮ ᱪᱟᱞᱟᱜ ᱠᱟᱱᱟ ᱾ ᱠᱚᱦᱚᱸ ᱡᱚᱛᱚ ᱜᱮ ᱪᱟᱵᱟ ᱤᱫᱤᱜ ᱠᱟᱱᱟ ᱞᱟᱹᱭ ᱫᱟᱲᱮ ᱟᱵᱤᱱ᱾ ᱥᱩᱨ ᱨᱮ ᱢᱮᱱᱟᱜᱼᱟ ᱟᱨ ᱠᱤᱪᱷᱩ ᱫᱤᱱ ᱠᱷᱟᱱ ᱜᱮ ᱪᱟᱵᱟᱜᱼᱟ ᱟᱱᱟ ᱨᱚᱦᱚᱭ ᱫᱚ᱾
ᱟᱹᱰᱤ ᱱᱟᱯᱟᱭ᱾
ᱟᱯᱮ ᱥᱮᱱ ᱫᱚ ᱟᱹᱣᱨᱤ ᱪᱟᱵᱟᱜ-ᱟ?
ᱟᱞᱮ ᱥᱮᱱ ᱫᱚ ᱟᱹᱣᱨᱤ ᱪᱟᱵᱟᱜᱼᱟ ᱦᱮᱜ- ᱮ ᱜᱮ ᱥᱩᱨᱩ ᱠᱟᱱᱟ ᱟᱨᱟᱢᱵᱚ ᱟᱠᱟᱱᱟ ᱟᱫᱚ ᱫᱮᱠᱷᱤ ᱦᱟᱸᱜ ᱛᱤᱥ ᱪᱟᱵᱟᱜ ᱠᱟᱱᱟ ᱚᱱᱟ ᱜᱮᱛᱚ ᱦᱟᱸ ᱫᱤᱭᱮ ᱫᱤᱭᱮ ᱱᱚᱜᱼᱚᱭ ᱥᱤ ᱵᱟᱲᱟ ᱦᱚᱪᱚ ᱦᱩᱭᱩᱜ ᱠᱟᱱᱟ ᱛᱚ᱾
ᱦᱮᱸ ᱦᱮᱸ᱾
ᱟᱫᱚ ᱠᱟᱹᱢᱤᱱ ᱠᱚᱦᱚᱸ ᱚᱱᱠᱟ ᱞᱟᱜᱟᱣ ᱵᱟᱲᱟ ᱫᱚ ᱦᱩᱭ ᱠᱟᱱ ᱜᱮᱭᱟ ᱟᱫᱚ᱾ ᱟᱫᱚ ᱚᱱᱠᱟᱼᱼ ᱫᱚᱢᱮ ᱠᱟᱹᱢᱤᱱ ᱦᱚᱸ ᱵᱟᱭ ᱜᱟᱱᱚᱜ ᱠᱟᱱᱟ ᱫᱚᱢᱮ ᱠᱟᱹᱣᱰᱤ ᱠᱚ ᱦᱟᱛᱟᱣ ᱮᱫᱼᱟ ᱱᱮᱛᱟᱨ ᱢᱟ᱾
ᱦᱩᱸᱻ
ᱟᱫᱚ ᱠᱚᱢ ᱥᱚᱢ ᱠᱚ ᱠᱚᱢ ᱥᱚᱢ ᱜᱮ ᱠᱟᱹᱢᱤ ᱠᱚ ᱞᱟᱜᱟᱣ ᱵᱟᱲᱟ ᱦᱩᱭ ᱠᱟᱱᱛᱮ ᱩᱱᱠᱩ ᱜᱮ ᱨᱚᱦᱚᱭ ᱵᱟᱲᱟ ᱦᱚᱪᱚ ᱦᱩᱭᱩᱜ ᱠᱟᱱᱟ᱾
ᱦᱩᱸ᱾
ᱟᱨ ᱫᱤᱠᱤ ᱛᱤᱥ ᱠᱚᱛᱮ ᱯᱩᱨᱟᱹᱜ ᱠᱟᱱᱟ ᱦᱟᱸᱜ ᱜᱚᱢᱠᱮᱼᱼ
ᱟᱪᱪᱷᱟ ᱟᱪᱪᱷᱟ ᱟᱪᱪᱷᱟ ᱟᱨ ᱤᱭᱟᱹ ᱠᱚᱫᱚ ᱡᱚᱢ ᱧᱩ ᱠᱚᱫᱚ ᱦᱩᱭ ᱟᱠᱱᱟ ᱦᱮ᱾
ᱦᱮᱸ ᱡᱚᱢ ᱧᱩ ᱠᱚᱫᱚ ᱦᱳᱭ ᱟᱠᱟᱱᱟ ᱦᱮᱸ ᱡᱚᱢ ᱧᱩ ᱵᱟᱲᱟ ᱠᱚᱫᱚ ᱦᱳᱭ ᱟᱠᱟᱱ ᱜᱮᱭᱟ ᱟᱨᱼᱼ
ᱚᱲᱟᱜ ᱦᱚᱲ ᱫᱚ ᱪᱟᱞᱟᱣ ᱠᱟᱱᱟ ᱠᱚ ᱵᱟᱹᱫᱽ ᱥᱮᱫ᱾
ᱦᱮᱸ ᱚᱲᱟᱜ ᱦᱚᱲ ᱫᱚ ᱵᱟᱹᱫᱽ ᱥᱮᱱ ᱠᱚ ᱪᱟᱞᱟᱣ ᱠᱟᱱᱟ ᱟᱫᱚ ᱟᱹᱞᱤᱧ ᱜᱮ ᱦᱟᱸᱜ ᱠᱟᱹᱡ ᱞᱤᱧ ᱛᱟᱭᱱᱚᱢ ᱧᱚᱸᱜ ᱟᱠᱟᱱᱟ ᱱᱚᱸᱜᱼᱱᱟᱼᱼ
ᱛᱟᱭᱚᱢ ᱧᱚᱜ ᱠᱟᱱᱟᱵᱤᱱ ᱟᱪᱪᱷᱟ ᱴᱟᱠᱴᱟᱨ ᱜᱟᱹᱰᱤ ᱦᱮᱸ ᱴᱟᱠᱴᱟᱨ ᱜᱟᱹᱰᱤ ᱦᱟᱜᱼᱼ ᱟᱯᱮ ᱟᱹᱛᱩ ᱴᱟᱠᱴᱟᱨ ᱜᱟᱹᱰᱤ ᱠᱟᱱᱟ ᱥᱮᱼᱼ
ᱦᱮᱸ ᱟᱞᱮ ᱟᱹᱛᱩ ᱨᱮᱱᱟᱜ ᱜᱮ ᱠᱟᱱᱟ ᱟᱞᱮ ᱟᱹᱛᱩ ᱨᱮᱱᱟᱜ ᱜᱮ ᱠᱟᱱᱟ ᱟᱞᱮ ᱟᱹᱛᱩ ᱨᱮᱱᱟᱜ᱾ ᱢᱟᱱᱮ ᱯᱟᱥᱮᱨ ᱟᱹᱛᱩ ᱨᱮᱱᱟᱜ ᱢᱟᱱᱮ ᱯᱟᱥᱮᱨ ᱢᱟᱱᱮ ᱪᱮᱫᱠᱟ ᱯᱟᱥᱮᱨ ᱚᱲᱟᱜ ᱨᱮᱱᱟᱜᱼᱼ ᱛᱟᱨ ᱯᱟᱥᱮᱨ ᱚᱲᱟᱜ ᱨᱮᱱᱟᱜ ᱠᱟᱱᱟ ᱢᱟᱱᱮ ᱟᱞᱮ ᱢᱤᱫᱴᱟᱝ ᱚᱲᱟᱜ ᱯᱚᱨᱮ ᱟᱨ ᱢᱤᱫᱴᱟᱝ ᱚᱲᱟᱜ ᱢᱮᱱᱟᱜ ᱟ ᱚᱱᱟ ᱟᱞᱮ ᱥᱩᱨ ᱨᱮᱱᱟᱜ ᱜᱮ ᱠᱟᱱᱟ ᱟᱨ ᱢᱟᱱᱮ ᱟᱞᱮ ᱯᱟᱥᱮᱨ ᱚᱲᱟᱜ ᱨᱮᱱᱟᱜ ᱠᱟᱱᱟ ᱟᱨᱠᱤ ᱾
ᱦᱮᱸ ᱦᱮᱸ ᱾
ᱟᱫᱚ ᱩᱱᱠᱩᱣᱟᱜ ᱠᱚᱛᱮ ᱜᱮ ᱥᱤ ᱵᱟᱲᱟ ᱦᱩᱭᱩᱜ ᱠᱟᱱᱟ ᱟᱫᱚ ᱱᱤᱛ ᱫᱚ ᱱᱚᱝᱠᱟ ᱟᱫᱚ ᱚᱸᱰᱮ ᱜᱮᱞᱤᱧ ᱦᱮᱡ ᱠᱟᱱᱟ ᱟᱫᱚ ᱞᱤᱧ ᱢᱮᱛᱟ ᱠᱟᱱᱟ ᱱᱚᱝᱠᱟ ᱱᱚᱝᱠᱟ ᱡᱮ ᱪᱟᱞᱟᱜ ᱦᱩᱭᱩᱜ ᱞᱟᱹᱜᱤᱫ ᱫᱚ ᱾ ᱛᱟᱞᱦᱮ ᱛᱤᱨᱮ ᱪᱟᱞᱟᱜ ᱦᱩᱭᱩᱜᱼᱟ ᱟᱨᱠᱤ?
ᱟᱪᱪᱷᱟ ᱟᱪᱪᱷᱟ ᱟᱪᱪᱷᱟ ᱾ ᱪᱟᱞᱟᱣ ᱦᱚᱸ ᱪᱟᱞᱟᱣ ᱦᱤᱡᱩᱜ ᱟᱵᱤᱱ ᱛᱟᱦᱚᱞᱮ ᱛᱤᱨᱮ ᱚᱱᱠᱟ ᱾ ᱴᱨᱟᱠᱴᱚᱨ ᱛᱤᱱᱟᱹᱜ ᱥᱩᱨ ᱨᱮ ᱢᱮᱱᱟᱜ ᱟᱠᱟᱫᱟ?
ᱵᱮᱥᱤ ᱫᱚ ᱵᱟᱝ ᱥᱟᱹᱜᱤᱧ ᱟ ᱚᱱᱠᱟ ᱢᱚᱴᱟᱢᱩᱴᱤ ᱢᱤᱫ ᱠᱤᱞᱳᱢᱤᱴᱟᱨ ᱦᱩᱭᱩᱜᱼᱟ ᱠᱷᱮᱛ ᱦᱩᱸ ᱢᱤᱫ ᱠᱤᱞᱳᱢᱤᱴᱟᱨ ᱛᱮ ᱪᱟᱞᱟᱜ ᱦᱩᱭᱩᱜᱼᱟ ᱟᱫᱚ ᱚᱱᱟᱴᱟᱜ ᱜᱮ ᱡᱷᱚᱛᱚ ᱠᱷᱚᱱᱟᱜ ᱫᱚ ᱟᱭᱢᱟ ᱥᱟᱹᱜᱤᱧ ᱟ ᱵᱟᱝᱠᱷᱟᱱ ᱫᱚ ᱡᱷᱚᱛᱚ ᱠᱷᱮᱛ ᱠᱚᱜᱮ ᱢᱤᱫ ᱠᱤᱞᱳᱢᱤᱴᱟᱨ ᱫᱚ ᱵᱟᱝ ᱦᱩᱭᱩᱜᱼᱟ ᱟᱹᱰᱤ ᱥᱩᱨ ᱥᱩᱨ ᱜᱮᱭᱟ ᱟᱫᱚ ᱚᱱᱟᱴᱟᱜ ᱜᱮ ᱥᱟᱹᱜᱤᱧ ᱧᱚᱸᱜ ᱜᱮᱭᱟ ᱟᱨᱠᱤ ᱢᱤᱫ ᱠᱤᱞᱳᱢᱤᱴᱟᱨ ᱜᱟᱱ ᱚᱱᱠᱟ ᱦᱩᱭᱩᱜᱼᱟ ᱟᱨᱠᱤ ᱾ ᱟᱫᱚ ᱚᱸᱰᱮ ᱜᱮ ᱪᱟᱞᱟᱜ ᱦᱩᱭᱩᱜ ᱞᱟᱹᱜᱤᱫ ᱟᱨ ᱠᱷᱮᱛ ᱠᱚ ᱚᱸᱰᱮ ᱜᱮ ᱟᱨᱠᱤ ᱥᱤ ᱵᱟᱲᱟ ᱦᱚᱪᱚ ᱞᱟᱹᱜᱤᱫ ᱟᱨᱠᱤ ᱾
ᱚ ᱛᱤᱱᱟᱹᱜ ᱴᱤ ᱵᱟᱹᱫᱽ ᱢᱮᱱᱟᱜ ᱛᱟᱵᱤᱱᱟ ᱥᱤᱭᱳᱜ ᱛᱮ?
ᱵᱟᱹᱫᱽ ᱫᱚ ᱜᱚᱢᱠᱮ ᱫᱚᱢᱮ ᱫᱚ ᱵᱟᱹᱱᱩᱜ ᱛᱟᱹᱞᱤᱧᱟ ᱨᱮᱸᱜᱮᱡ ᱚᱨᱮᱡ ᱦᱚᱲ ᱦᱩᱸ ᱾ ᱟᱫᱚ ᱚᱱᱠᱟ ᱵᱟᱹᱫᱽ ᱫᱚ ᱚᱱᱠᱟ ᱢᱳᱚᱴᱟᱢᱩᱴᱤ ᱢᱮᱱᱟᱜ ᱛᱟᱹᱞᱤᱧᱟ ᱢᱳᱴᱟᱢᱩᱴᱤ ᱯᱟᱸᱪ ᱪᱷᱚᱴᱤ ᱜᱟᱱ ᱫᱚ ᱢᱮᱱᱟᱜ ᱛᱟᱹᱞᱤᱧᱟ ᱦᱩᱸ ᱾ ᱦᱩᱸ ᱾
ᱦᱩᱸ ᱾
ᱯᱟᱸᱪ ᱪᱷᱚᱴᱤ ᱾ ᱦᱮᱸ ᱡᱷᱚᱛᱚ ᱫᱚ ᱵᱟᱝ ᱢᱟᱨᱟᱝᱟ ᱚᱠᱟ ᱠᱚᱫᱚ ᱦᱩᱰᱤᱧ ᱜᱮᱭᱟ ᱚᱠᱟ ᱠᱚᱫᱚ ᱵᱚᱲᱚ ᱜᱮᱭᱟ ᱟᱨᱠᱤ ᱾
ᱟᱪᱪᱷᱟ ᱾
ᱡᱷᱚᱛᱚ ᱫᱚ ᱵᱟᱝ ᱥᱚᱢᱟᱱᱟ ᱦᱩᱸ ᱾ ᱟᱫᱚ ᱚᱱᱟ ᱠᱚᱜᱮ ᱪᱟᱥ ᱵᱟᱲᱟ ᱦᱩᱭᱩᱜ ᱠᱟᱱᱟ ᱟᱨᱠᱤ ᱾
ᱦᱮᱸ ᱦᱮᱸ ᱡᱟᱦᱟᱸ ᱛᱤᱱᱟᱹᱜ ᱜᱮ ᱪᱟᱥ ᱛᱚ ᱦᱩᱭᱩᱜ ᱫᱚᱨᱠᱟᱨ ᱾
ᱦᱳᱭ ᱦᱳᱭ ᱡᱚᱢ ᱠᱩᱲᱟᱹᱣ ᱞᱮᱱᱠᱷᱟᱱ ᱜᱮ ᱦᱩᱭᱱᱟ ᱟᱨᱠᱤ ᱾
ᱦᱩᱸ ᱦᱩᱸ ᱾
ᱟᱨ ᱡᱩᱫᱤ ᱯᱟᱸᱪ ᱪᱷᱚᱴᱤ ᱠᱷᱮᱛᱨᱮᱜᱮ ᱡᱩᱫᱤ ᱵᱟᱵᱤᱱ ᱪᱟᱥᱟ ᱟᱨ ᱡᱚᱢ ᱦᱚᱸ ᱪᱮᱫ ᱵᱤᱱ ᱡᱚᱢᱟ ᱾ ᱛᱟᱞᱦᱮ ᱡᱚᱢ ᱦᱚᱸ ᱵᱟᱭ ᱜᱟᱱᱚᱜᱼᱟ ᱦᱮᱸ ᱥᱮ ᱵᱟᱝ? ᱟᱫᱚ ᱚᱱᱟ ᱠᱷᱟᱹᱛᱤᱨ ᱚᱱᱟ ᱠᱚᱜᱮ ᱞᱤᱧ ᱾ ᱫᱷᱩᱨᱟᱹᱣ ᱵᱟᱲᱟ ᱟᱠᱟᱱᱟ ᱟᱫᱚ ᱧᱮᱞ ᱦᱩᱭᱩᱜ ᱠᱟᱱᱟ ᱪᱮᱫ ᱠᱚ ᱪᱤᱠᱟᱹ ᱵᱟᱲᱟ ᱦᱩᱭᱩᱜᱼᱟ ᱾ ᱦᱮᱸ ᱞᱟᱹᱭ ᱵᱤᱱ ᱾
ᱦᱮᱸ ᱦᱮ ᱸ ᱾ ᱟᱫᱚ ᱜᱚᱢᱠᱮ ᱞᱟᱹᱭ ᱮᱫᱟ ᱞᱤᱧ ᱾
ᱦᱩᱸ ᱾
ᱟᱹᱵᱤᱱ ᱥᱮᱱ ᱚᱱᱠᱟ ᱫᱟᱸᱬᱟᱱ ᱡᱟᱭᱜᱟ ᱠᱚ ᱵᱷᱟᱜᱮ ᱵᱷᱟᱜᱮ ᱢᱮᱱᱟᱜᱼᱟ?
ᱫᱟᱸᱬᱟᱱ ᱡᱟᱭᱜᱟ ᱠᱚ ᱡᱩᱫᱤ ᱟᱹᱵᱤᱱ ᱦᱮᱸ ᱞᱟᱹᱭᱮᱫ ᱠᱷᱟᱱ ᱫᱚᱵᱤᱱ ᱦᱮᱸ ᱢᱮᱱᱟᱜ ᱫᱚ ᱢᱮᱱᱟᱜᱼᱟ ᱾
ᱦᱩᱸ ᱾
ᱱᱚᱝᱠᱟ ᱟᱞᱮ ᱠᱷᱚᱱᱟᱜ ᱱᱚᱝᱠᱟ ᱵᱮᱥᱤ ᱫᱚ ᱵᱟᱭ ᱥᱟᱹᱜᱤᱧᱟ ᱟᱞᱮ ᱴᱷᱮᱱ ᱠᱷᱚᱱᱟᱜ ᱫᱚ ᱥᱩᱨᱜᱮ ᱦᱩᱭᱩᱜᱼᱟ ᱾ ᱚᱱᱠᱟ ᱢᱚᱴᱟᱢᱩᱴᱤ ᱛᱤᱱ ᱪᱟᱨ ᱠᱤᱞᱳᱢᱤᱴᱟᱨ ᱰᱤᱥᱴᱮᱱᱥ ᱠᱟᱛᱮᱜ ᱦᱩᱭᱩᱜ ᱛᱟᱞᱮ ᱜᱮᱭᱟ ᱾
ᱟᱪᱷᱟ ᱾
ᱟᱨ ᱱᱚᱛᱮ ᱡᱷᱚᱨᱱᱟ ᱢᱮᱱᱟᱜᱼᱟ ᱱᱚᱛᱮ ᱵᱩᱨᱩ ᱢᱮᱱᱟᱜᱼᱟ ᱚᱠᱟᱴᱟᱜ ᱵᱤᱱ ᱧᱮᱞᱟ ᱞᱟᱹᱭ ᱵᱤᱱ? ᱰᱮᱢ ᱢᱮᱱᱟᱜᱼᱟ ᱾
ᱡᱚᱛᱚᱜᱮ ᱡᱚᱛᱚᱜᱮ ᱦᱮᱸ ᱡᱚᱛᱚᱜᱮ ᱦᱮᱸ
ᱡᱚᱛᱚ ᱜᱮ ᱢᱮᱱᱟᱜ-ᱟ
ᱡᱚᱛᱚ ᱜᱮ ᱧᱮᱞ ᱦᱩᱭᱩᱜ-ᱟ
ᱦᱳᱭ ᱡᱚᱛᱚ ᱜᱮ ᱧᱮᱞ ᱦᱩᱭᱩᱜ-ᱟ ᱧᱮᱞ ᱦᱚᱸ ᱫᱚᱨᱠᱟᱨ ᱦᱮᱸ ᱥᱮ ᱵᱟᱝ? ᱦᱳᱭ ᱦᱳᱭ
ᱰᱮᱢ ᱠᱚ ᱛᱤᱱᱟᱹᱜ ᱢᱟᱨᱟᱝ ᱢᱟᱨᱟᱝ ᱰᱮᱢ ᱠᱟᱱᱟ ᱠᱟᱱᱟ?
ᱰᱮᱢ ᱫᱚ ᱫᱚᱢᱮ ᱡᱟᱹᱥᱛᱤ ᱠᱟᱭ ᱛᱮᱫᱚ ᱵᱟᱝ ᱢᱟ ᱨᱟᱝ-ᱟ ᱢᱮᱱᱠᱷᱟᱱ ᱢᱤᱫ ᱴᱮᱱ ᱧᱮᱞᱟᱱ ᱡᱟᱦᱟᱸ ᱢᱟᱨᱟᱝ ᱧᱚᱜ ᱟᱨᱠᱤ
ᱦᱩᱸ
ᱚᱱᱮ ᱡᱮ ᱧᱮᱞ ᱞᱮᱠᱟ ᱢᱤᱫ ᱴᱮᱱ ᱡᱟᱦᱟᱸ ᱰᱮᱢ ᱵᱟᱠᱚ ᱞᱟᱹᱭᱟ ᱡᱮ ᱧᱮᱞ ᱧᱮᱞ ᱧᱮᱧᱮᱞ ᱞᱮᱠᱟᱱᱟᱜ ᱟᱨᱠᱤ ᱠᱤ ᱰᱮᱢ ᱡᱟᱦᱟᱸ ᱫᱚ ᱡᱮ ᱢᱟᱨᱟᱝ ᱫᱚ ᱢᱟᱨᱟᱝ ᱧᱚᱜ ᱜᱮᱭᱟ ᱡᱮ ᱫᱚᱢᱮ ᱫᱤᱭᱮ ᱦᱩᱰᱤᱧᱟ ᱚᱱᱠᱟ ᱫᱚ ᱵᱟᱝ ᱢᱟᱨᱟᱝ ᱫᱚ ᱢᱟᱨᱟᱝ ᱜᱮᱭᱟ ᱢᱟᱱᱮ ᱢᱤᱫᱴᱮᱱ ᱦᱚᱲ ᱠᱚᱸᱦᱚᱸ ᱠᱚ ᱦᱤᱡᱩᱜ ᱜᱮᱭᱟ ᱴᱩᱨᱤᱥᱴ ᱠᱚᱦᱚᱸ ᱠᱚ ᱦᱤᱡᱩᱜ ᱜᱮᱭᱟ ᱚᱱᱟ ᱰᱮᱢ ᱧᱮᱞ ᱢᱟᱱᱮ ᱢᱟᱨᱟᱝ ᱧᱚᱜ ᱜᱮᱭᱟ ᱦᱩᱦᱩ ᱟᱫᱚ ᱚᱱᱟ ᱰᱮᱢ ᱨᱮᱜᱮ ᱚᱱᱠᱟ ᱟᱨᱠᱤ ᱦᱟᱹᱠᱩ ᱠᱚᱦᱚᱸ ᱟᱹᱰᱤ ᱵᱷᱟᱹᱜᱤ ᱵᱷᱟᱹᱜᱤ ᱦᱟᱹᱠᱩ ᱠᱚ ᱢᱮᱱᱟᱜ ᱠᱚᱣᱟ ᱚᱱᱟ ᱰᱮᱢ ᱨᱮᱦᱚᱸ ᱞᱟᱹᱭᱟᱠᱚ ᱟᱫᱚ ᱚᱱᱮ ᱚᱱᱟ ᱤᱭᱟᱹ ᱠᱚᱛᱮ ᱠᱚᱦᱚᱸ ᱠᱚ ᱥᱟᱵ ᱵᱟᱲᱟ ᱠᱚ ᱜᱮᱭᱟ ᱥᱟᱨᱟ ᱫᱤᱱ ᱚᱱᱟ ᱵᱳᱴ ᱠᱚᱛᱮ ᱜᱮᱠᱚ ᱥᱟᱵ ᱵᱟᱲᱟ ᱠᱚ ᱜᱮᱭᱟ ᱦᱚᱸ ᱵᱳᱴ ᱠᱚᱦᱚᱸ ᱢᱮᱱᱟᱜ-ᱟ ᱵᱳᱴ ᱠᱚᱛᱮ ᱦᱚᱸ ᱵᱤᱱ ᱫᱟᱬᱟ ᱫᱟᱲᱮᱭᱟᱜ-ᱟ
ᱦᱩᱸ ᱦᱩᱸ ᱦᱩᱸ
ᱟᱨ ᱚᱱᱠᱟ ᱡᱷᱚᱨᱱᱟ ᱠᱚ ᱢᱮᱱᱟᱜ-ᱟ ᱡᱩᱫᱤ ᱡᱷᱚᱨᱱᱟ ᱠᱚ ᱡᱩᱫᱤ ᱧᱮᱞ ᱥᱟᱱᱟ ᱵᱮᱱᱟ ᱚᱱᱟ ᱦᱚᱸ ᱦᱩᱸ ᱱᱟᱯᱟᱭ ᱛᱮᱜᱮ ᱧᱮᱞ ᱚᱱᱟ ᱦᱚᱸ ᱜᱟᱱᱚᱜ ᱜᱮᱭᱟ
ᱟᱪᱷᱟ ᱟᱪᱷᱟ
ᱦᱤᱡᱩᱜ ᱵᱤᱱ ᱮᱠᱟᱞ ᱮᱠᱫᱚᱢ ᱛᱟᱦᱚᱞᱮ ᱧᱮᱞ ᱤᱫᱤ ᱵᱤᱱ
ᱮᱠᱟᱞ ᱪᱟᱞᱟᱜ ᱦᱩᱭᱩᱜ-ᱟ ᱟᱵᱤᱱ ᱥᱮᱱ ᱡᱟᱦᱟᱸ ᱛᱮᱥ ᱪᱟᱞᱟ ᱟᱹᱞᱤᱧᱟᱜ ᱟᱹᱞᱤᱧ ᱴᱷᱮᱱ ᱫᱚ ᱜᱚᱝᱠᱮ ᱟᱹᱰᱤ ᱜᱟᱱ ᱜᱮ ᱢᱮᱱᱟᱜ-ᱟ ᱥᱩᱨ ᱥᱩᱯᱩᱨ ᱠᱚᱨᱮ ᱰᱮᱢ ᱦᱚᱸ ᱢᱮᱱᱟᱜ-ᱟ ᱯᱟᱦᱟᱲ ᱠᱚ ᱢᱮᱱᱟᱜ-ᱟ ᱵᱤᱨ ᱵᱩᱨᱩ ᱵᱩᱨᱩ ᱠᱚ ᱢᱮᱱᱟᱜ-ᱟ ᱟᱹᱰᱤ ᱢᱟᱨᱟᱝ ᱢᱟᱨᱟᱝ ᱵᱩᱨᱩ
ᱟᱪᱷᱟ
ᱟᱨ ᱵᱩᱨᱩ ᱨᱮ ᱡᱷᱟᱨᱱᱟ ᱟᱹᱰᱤ ᱩᱥᱩᱞ ᱩᱥᱩᱞ ᱡᱷᱟᱨᱱᱟ
ᱟᱪᱷᱟ
ᱱᱤᱭᱟᱹ ᱫᱟᱜ ᱫᱤᱱ ᱨᱮᱜᱮ ᱯᱩᱨᱟᱹᱣ ᱠᱷᱟᱛᱟ ᱯᱩᱨᱟᱹᱣ ᱪᱮᱛᱟᱱ ᱠᱷᱚᱱᱟᱜ ᱡᱚᱠᱷᱚᱱ ᱵᱤᱱ ᱧᱮᱞ ᱢᱟᱱᱮ ᱧᱮᱞᱟ ᱵᱤᱱ ᱟᱹᱰᱤ ᱠᱷᱟᱛᱚᱨᱱᱟᱠ ᱧᱮᱞᱚᱜ-ᱟ
ᱦᱩᱸ ᱦᱩᱸ ᱟᱹᱰᱤ ᱱᱟᱯᱟᱭ ᱧᱮᱞᱚᱜ-ᱟ ᱟᱨᱠᱤ ᱦᱮᱸ ᱥᱮ ᱵᱟᱝ?
ᱚᱱᱮ ᱚᱸᱰᱮ ᱦᱮᱸ ᱟᱹᱰᱤ ᱱᱟᱯᱟᱭ ᱧᱮᱞᱚᱜ-ᱟ ᱩᱥᱩᱞ ᱡᱷᱟᱨᱱᱟ ᱫᱚ ᱜᱚᱝᱠᱮ ᱟᱹᱰᱤ ᱜᱮ ᱱᱟᱯᱟᱭ ᱧᱮᱞᱚᱜ-ᱟ
ᱟᱪᱪᱷᱟ ᱟᱪᱪᱷᱟ
ᱟᱨ ᱱᱟᱛᱮ ᱤᱭᱟᱹ ᱠᱚᱦᱚᱸ ᱢᱮᱱᱟᱜ-ᱟ ᱫᱟᱲᱟᱱ ᱡᱟᱭᱜᱟ ᱠᱚ ᱢᱟ. ᱱᱫᱤᱨ ᱠᱚ ᱦᱤᱥᱴᱳᱨᱤᱠᱟᱞ ᱢᱟ. ᱱᱫᱤᱨ ᱠᱚ ᱟᱨ ᱠᱤ ᱟᱨ ᱚᱱᱠᱟ ᱯᱷᱳᱴᱳ ᱥᱩᱴ ᱡᱟᱭᱜᱟ ᱠᱚ ᱟᱹᱰᱤ ᱛᱟᱜᱟᱲᱟ ᱛᱟᱜᱟᱲᱟ ᱡᱟᱭᱜᱟ ᱠᱚ ᱢᱮᱱᱟᱜ-ᱟ
ᱟᱪᱷᱟ ᱢᱟᱱ ᱪᱮᱫ ᱞᱮᱠᱟ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜ ᱜᱮᱭᱟ ᱜᱚᱝᱠᱮ?
ᱦᱮᱸ ᱜᱚᱢᱠᱮ ᱥᱟᱺᱜᱤᱧ ᱥᱟᱺᱜᱤᱧ ᱠᱷᱚᱱᱟᱜ ᱠᱚ ᱦᱤᱡᱩᱜ-ᱟ᱾ ᱯᱷᱚᱨᱱᱚᱨ ᱠᱚ ᱦᱤᱡᱩᱜ ᱧᱮᱞ ᱛᱮᱜᱮ᱾ ᱟᱨ ᱚᱱᱠᱟ ᱤᱭᱟᱹ ᱠᱚᱵᱤᱱ ᱧᱮᱞ ᱧᱟᱢᱟ ᱦᱚᱨᱤᱱ ᱠᱚ᱾ ᱛᱟᱨᱩᱯ ᱠᱚ, ᱮᱴᱨᱟ ᱠᱚ,
ᱟᱪᱪᱷᱟ ᱢᱟᱱᱮ ᱩᱱᱠᱩ ᱞᱟᱹᱜᱤᱫ ᱢᱟᱱᱮ ᱚᱱᱠᱟ ᱥᱮᱯᱟᱨᱤ ᱡᱟᱦᱟᱸ ᱱᱟᱜ ᱚᱱᱠᱟ ᱠᱚ ᱵᱮᱱᱟᱣ ᱠᱚᱣᱟ ᱥᱮ ᱢᱟᱱᱮ ᱮ ᱚᱱᱠᱟ ᱡᱮ ᱯᱩᱨᱟᱹ ᱫᱟᱬᱟ ᱵᱟᱲᱟᱭ ᱟᱠᱚ ᱯᱩᱨᱟᱹ ᱡᱚᱝᱜᱚᱞ ᱨᱮᱜᱮ ᱢᱟᱱᱮ ᱵᱤᱨ ᱨᱮᱜᱮ᱾
ᱜᱚᱢᱠᱮ ᱫᱟᱬᱟ ᱵᱟᱲᱟᱭ ᱟᱠᱚ ᱚᱱᱠᱟ ᱯᱷᱨᱤ ᱨᱮᱜᱮ ᱢᱮᱱᱟᱜ ᱠᱟᱜ ᱠᱚᱣᱟ, ᱪᱮᱫᱟᱜ ᱥᱮ ᱱᱚᱣᱟ ᱫᱚ ᱵᱩᱨᱩ ᱠᱟᱱᱟ᱾
ᱟᱪᱪᱷᱟ,
ᱟᱨ ᱚᱱᱟ ᱫᱚ ᱱᱮᱥᱱᱮᱞ ᱯᱟᱨᱠ ᱠᱟᱱᱟ ᱢᱤᱫᱴᱤᱡ᱾
ᱟᱪᱪᱷᱟ ᱟᱪᱪᱷᱟ ᱟᱪᱪᱷᱟ,
ᱚᱱᱟ ᱠᱷᱟᱹᱛᱤᱨ ᱱᱚᱸᱰᱮ ᱫᱚ ᱢᱟᱱᱮ ᱥᱟᱭᱤᱰ ᱥᱟᱭᱤᱰ ᱛᱮᱠᱚ ᱟᱨᱠᱤ ᱥᱮᱱ- ᱥᱤᱝ ᱠᱟᱫᱟ ᱠᱚ᱾
ᱦᱩᱸ ᱦᱩᱸ
ᱟᱫᱚ ᱯᱷᱮᱱᱥᱤᱝ ᱢᱟᱱᱮ ᱜᱚᱴᱟ ᱫᱚ ᱡᱚᱛᱚ ᱜᱚᱴᱟ ᱥᱮᱡᱽ ᱫᱚ ᱵᱟᱝ ᱜᱟᱱᱚᱜ-ᱟ ᱦᱮᱸᱥᱮ᱾ ᱟᱫᱚ ᱠᱤᱪᱷᱩ ᱜᱟᱱ ᱤᱭᱟᱹ ᱡᱟᱭᱜᱟ ᱠᱚᱨᱮ ᱫᱚ ᱯᱷᱮᱱᱥᱤᱝ ᱟᱠᱚ ᱡᱟᱦᱟᱸ ᱠᱚᱨᱮ ᱠᱟᱹᱴᱤᱡ ᱦᱚᱲ ᱠᱚ ᱛᱟᱦᱮᱱᱟ ᱠᱚ ᱦᱮᱸ ᱥᱮ᱾
ᱦᱩᱸ ᱦᱩᱸ
ᱚᱱᱟ ᱠᱚᱨᱮ ᱠᱟᱹᱴᱤᱡ ᱥᱩᱨᱚᱠ ᱥᱩᱨᱚᱠᱥᱤᱛ ᱠᱚ ᱢᱮᱱᱟᱜ ᱠᱚᱣᱟ ᱟᱨ ᱦᱟᱹᱛᱤ ᱠᱚ ᱥᱚᱠᱛᱚ ᱠᱚ ᱦᱤᱡᱩᱜ-ᱟ ᱜᱚᱢᱠᱮ ᱟᱞᱮ ᱫᱚ᱾ ᱦᱟᱹᱛᱤ ᱯᱩᱨᱟᱹ ᱚᱸᱰᱮ ᱟᱱᱟᱡ ᱠᱚ ᱟᱠᱚ ᱡᱚᱢ ᱠᱟᱛᱮ ᱚᱸᱰᱮ ᱠᱚ ᱜᱤᱛᱤᱡ ᱠᱚᱜ-ᱟ ᱠᱚ ᱟᱠᱚᱣᱟᱜ ᱚᱱᱮ ᱟᱹᱛᱩ ᱥᱩᱨ ᱨᱮ᱾
ᱦᱚᱭᱛᱮ ᱢᱟᱱᱮ ᱚᱱᱠᱟ ᱡᱟᱦᱟᱸ ᱱᱟᱜ ᱩᱛᱯᱟᱛ ᱠᱚ ᱵᱟᱠᱚ ᱠᱚᱨᱟᱣ ᱜᱮᱭᱟ ᱡᱮ ᱦᱚᱲ ᱠᱚ ᱥᱟᱞᱟᱜ ᱡᱟᱦᱟᱸ ᱱᱟᱜ?
ᱵᱟᱝ ᱵᱟᱝ ᱚᱱᱠᱟ ᱩᱛ- ᱯᱟᱛ ᱫᱚ ᱵᱟᱠᱚ ᱠᱚᱨᱟᱣ ᱜᱮᱭᱟ ᱜᱚᱢᱠᱮ ᱟᱱᱟᱡᱽ ᱠᱚᱜᱮ ᱡᱚᱢ ᱵᱟᱲᱟ ᱠᱟᱛᱮᱫ ᱟᱨᱠᱤ ᱜᱤᱛᱤᱡ ᱠᱚᱜ-ᱟ ᱠᱚᱣᱟ ᱱᱚᱥᱴ- ᱛᱚᱨᱟ ᱠᱚᱣᱟ ᱟᱨ ᱩᱱ ᱵᱮᱲ ᱜᱮ᱾ ᱦᱟᱹᱛᱤ ᱦᱚᱸ ᱢᱟᱱᱮ ᱚᱱᱮᱜ ᱵᱟᱠᱚ ᱤᱭᱟᱹ ᱠᱚᱣᱟ ᱞᱟᱜᱟᱜ ᱞᱟᱹᱜᱤᱫ ᱛᱮ ᱡᱟᱦᱟᱸ ᱚᱱᱟ ᱵᱚᱢ ᱟᱨᱠᱤ
ᱦᱟ ᱦᱳᱭ ᱦᱳᱭ ᱢᱚᱥᱟᱞ ᱠᱚ ᱵᱚᱢ ᱠᱚ ᱦᱮᱸ ᱥᱮ᱾
ᱦᱮᱸ
ᱦᱩᱸ ᱦᱩᱸ
ᱫᱤᱱ ᱵᱮᱲᱟ ᱨᱮ ᱵᱚᱢ ᱠᱚ ᱪᱟᱯᱟᱫ ᱠᱚᱣᱟ ᱠᱚ ᱩᱱᱠᱩ ᱵᱚ- ᱛᱚᱨ ᱦᱚᱸᱠᱚ ᱵᱚᱛᱚᱨ ᱜᱚᱜ-ᱟ, ᱠᱤᱱᱛᱩ ᱦᱚᱲ ᱫᱚ ᱵᱟᱠᱚ ᱟᱴᱚᱠ ᱠᱚᱣᱟ᱾
ᱟᱪᱪᱷᱟ,
ᱚᱸᱰᱮ ᱜᱮ ᱡᱚᱢ ᱠᱟᱛᱮᱜ ᱚᱱᱟ ᱥᱩᱨ ᱨᱮᱜᱮ ᱜᱤᱛᱤᱡ ᱠᱚᱜ-ᱟ ᱠᱚ ᱟᱫᱚ᱾
ᱟᱪᱪᱷᱟ ᱟᱪᱪᱷᱟ ᱟᱪᱪᱷᱟ,
ᱟᱫᱚ ᱚᱱᱠᱟ ᱡᱟᱦᱟᱸ ᱱᱟᱜ ᱫᱚ ᱚᱱᱠᱟ ᱵᱟᱝ ᱤᱭᱟᱹ ᱦᱩᱭ ᱠᱟᱱᱟ ᱡᱮ, ᱚᱸᱰᱮ ᱚᱱᱟ ᱠᱚᱨᱮ ᱦᱟᱹᱛᱤ ᱞᱮᱵᱮᱫ ᱠᱟᱛᱮ ᱜᱚᱡ ᱠᱮᱫ ᱠᱚᱣᱟᱭ ᱵᱟᱠᱷᱟᱡ ᱡᱟᱦᱟᱸ ᱱᱟᱜ ᱜᱮ ᱮᱴᱟᱜ ᱠᱤᱪᱷᱩ᱾ ᱚᱱᱠᱟ ᱫᱩᱵᱤᱫᱷᱟ ᱠᱚᱫᱚ ᱵᱟᱝ ᱦᱩᱭ ᱠᱟᱱᱟ ᱦᱟᱹᱛᱤ ᱠᱷᱚᱱ ᱤᱭᱟᱹᱛᱮ ᱟᱨ
ᱟᱪᱪᱷᱟ,
ᱚᱱᱠᱟ ᱤᱭᱟᱹ ᱦᱚᱸ ᱢᱮᱱᱟᱜ ᱟᱠᱟᱫ ᱠᱚᱣᱟ ᱵᱟᱝ᱾ ᱚᱸᱰᱮ ᱴᱨᱮᱱᱟᱨ ᱠᱚ ᱢᱮᱱᱟᱜ ᱟᱠᱟᱫ ᱠᱚ ᱦᱟᱹᱛᱤ ᱡᱟᱦᱟᱸ ᱠᱚ ᱤᱭᱟᱹ ᱠᱚᱣᱟ ᱠᱚ ᱥᱤ ᱥᱤᱠᱠᱷᱟ ᱠᱚ ᱮᱢᱟ ᱠᱚᱣᱟ ᱠᱚ ᱱᱚᱝᱠᱟ ᱱᱚᱝᱠᱟ ᱦᱮ ᱥᱮ᱾
ᱦᱮᱸ ᱦᱩᱸ᱾
ᱟᱨ ᱩᱱᱠᱩ ᱛᱟᱯᱚᱨᱮ ᱤᱭᱟᱹ ᱠᱟᱛᱮᱜ ᱩᱱᱠᱩ ᱛᱟᱯᱚᱨᱮ ᱟᱲᱟᱜ ᱠᱚᱣᱟ ᱠᱚ ᱟᱨᱠᱤ ᱤᱭᱟᱹ ᱠᱚᱨᱮ ᱵᱤᱨ ᱵᱩᱨᱩ ᱠᱚᱨᱮ᱾ ᱟᱨ ᱚᱝᱠᱟ ᱪᱟᱞᱟᱜ ᱟᱵᱤᱱ ᱦᱟ ᱤᱭᱟᱹ ᱠᱚᱨᱮ ᱫᱮᱡ ᱵᱤᱱ ᱧᱟᱢᱟ ᱡᱩᱫᱤ ᱵᱤᱱ ᱱᱚᱛᱮ ᱠᱚᱨᱮ᱾ ᱪᱮᱛᱟᱱ ᱠᱚᱨᱮ ᱦᱟᱹᱛᱤ ᱪᱮᱛᱟᱱ ᱠᱚᱨᱮ ᱵᱤᱱ ᱫᱮᱡ ᱵᱟᱲᱟ ᱟᱠᱟᱱᱟ?
ᱫᱮᱡ ᱫᱚ ᱵᱟᱹᱞᱤᱧ ᱫᱮᱡ ᱵᱟᱲᱟ ᱟᱠᱟᱱᱟ ᱚᱱᱠᱟ ᱫᱚ ᱠᱤᱱᱛᱩ ᱥᱩᱨ ᱠᱷᱚᱱᱟᱜ ᱫᱚ ᱟᱹᱰᱤᱵᱟᱨ ᱞᱤᱧ ᱧᱮᱞ ᱵᱟᱲᱟ ᱟᱠᱟᱫ ᱠᱚᱣᱟ᱾
ᱦᱩᱸ ᱦᱟᱹᱛᱤ ᱪᱮᱛᱟᱱ ᱠᱤᱱᱛᱩ ᱡᱩᱫᱤ ᱵᱤᱱ ᱫᱮᱡ ᱟᱥᱮ ᱟᱹᱰᱤ ᱟᱹᱰᱤ ᱮᱠᱫᱚᱢ ᱟᱹᱰᱤ ᱴᱟᱜ ᱮᱠᱫᱚᱢ ᱟᱹᱰᱤ ᱱᱟᱯᱟᱭ ᱜᱮ ᱵᱩᱡᱟᱹᱜ ᱟ᱾
ᱟᱪᱪᱷᱟ ᱟᱪᱪᱷᱟ᱾
ᱠᱷᱟᱥ ᱵᱟᱹᱵᱤᱱ ᱮᱠᱥᱯᱮᱨᱤᱭᱮᱱᱥ ᱵᱟᱲᱟ ᱟᱠᱟᱫᱟ ᱦᱮᱸᱥᱮ᱾ ᱦᱤᱡᱩᱜ ᱵᱤᱱ ᱱᱟᱛᱮ ᱡᱟᱦᱟᱸ ᱛᱤᱥ ᱠᱚ ᱟᱹᱞᱤᱧ ᱫᱮᱡ ᱦᱚᱪᱚ ᱵᱤᱱᱟᱞᱤᱧ᱾ ᱟᱨ ᱟᱹᱞᱤᱧ ᱡᱚᱠᱷᱚᱱ ᱦᱩᱰᱤᱧ ᱞᱤᱧ ᱛᱟᱦᱮᱸ ᱠᱟᱱᱟ᱾ ᱢᱟᱱᱮ ᱦᱟᱹᱛᱤ ᱩᱱᱤ ᱦᱩᱰᱤᱧ ᱦᱟᱹᱛᱤ ᱠᱚ ᱫᱚᱦᱚ ᱞᱮᱫᱮ ᱛᱟᱦᱮᱱ ᱛᱚᱠᱷᱚᱱ ᱫᱚ ᱱᱤᱛᱚᱜ ᱫᱚ ᱢᱮᱱᱟᱭᱟ ᱪᱮ ᱵᱟᱝ ᱵᱟᱹᱞᱤᱧ ᱵᱟᱰᱟᱭᱟ᱾
ᱟᱪᱪᱷᱟ᱾
ᱠᱤᱱᱛᱩ ᱦᱩᱰᱤᱧ ᱡᱚᱠᱷᱚᱱ ᱫᱮᱡ ᱦᱩᱭ ᱵᱟᱲᱟ ᱦᱩᱭ ᱞᱮᱱᱟ ᱦᱩᱰᱤᱧ ᱦᱩᱰᱤᱧ ᱦᱟᱹᱛᱤ ᱨᱮ᱾
ᱦᱩᱸ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱚᱱᱟᱜᱮ ᱛᱟᱦᱞᱮ ᱟᱹᱰᱤ ᱱᱟᱯᱟᱭ ᱪᱟᱞᱟᱜ ᱦᱩᱭᱩᱜᱼᱟ ᱮᱠᱟᱞ ᱟᱨ ᱜᱚᱞᱯᱚ ᱦᱚᱸ ᱟᱹᱰᱤ ᱜᱟᱱ ᱞᱟᱝ ᱜᱚᱞᱯᱚ ᱵᱟᱲᱟ ᱠᱮᱜᱼᱟ᱾ ᱟᱨ ᱚᱠᱛᱚ ᱠᱚᱦᱚᱸ ᱱᱤᱛ ᱫᱚ ᱪᱟᱵᱟ ᱦᱮᱡ ᱮᱱᱟ ᱟᱨ ᱛᱟᱞᱦᱮ ᱤᱱᱠᱟᱹ ᱜᱮ ᱛᱟᱞᱦᱮ ᱟᱨᱚ ᱞᱟᱝ ᱨᱚᱯᱚᱲᱟ᱾
ᱴᱷᱤᱠ ᱴᱷᱤᱠ ᱜᱮᱭᱟ ᱜᱚᱢᱠᱮ ᱢᱟ ᱛᱟᱦᱚᱞᱮ ᱦᱮᱸ᱾
ᱦᱮᱸ ᱴᱷᱤᱠ ᱜᱮᱭᱟ ᱢᱟ ᱡᱚᱦᱟᱨ ᱜᱮ ᱡᱚᱦᱟᱨ ᱜᱮ ᱢᱟ ᱡᱚᱦᱟᱨ ᱜᱮ᱾